ᱦᱮᱸᱼᱼ
ᱡᱚᱦᱟᱨ ᱜᱮ?
ᱦᱮᱸ ᱡᱚᱦᱟᱨ ᱜᱮ
ᱪᱮᱫ ᱠᱚᱯᱮ ᱪᱤᱠᱟᱹ ᱵᱟᱲᱟᱭᱮᱫ ᱠᱟᱱᱟ? ᱪᱮ ᱦᱚᱸ ᱵᱟᱝ ᱚᱲᱟᱜ ᱠᱚᱨᱮ ᱜᱮ ᱠᱟᱹᱢᱤ ᱥᱟᱹᱛ ᱵᱟᱲᱟ ᱠᱟᱛᱮ ᱚᱲᱟᱜ ᱠᱚᱨᱮᱞᱮ ᱫᱩᱲᱩᱵᱼᱼ ᱠᱟᱱᱟ ᱥᱟᱦᱟᱱ ᱧᱟᱢ ᱠᱷᱚᱡ ᱦᱮᱡ ᱠᱟᱛᱮ᱾
ᱦᱮᱸ ᱟᱞᱮ ᱦᱚᱸ ᱚᱲᱟᱜ ᱠᱚᱨᱮᱜ ᱜᱮ ᱢᱮᱱᱟᱜ ᱵᱟᱲᱟ ᱟᱠᱟᱫ ᱞᱮᱭᱟ᱾
ᱛᱚᱵᱮ ᱚᱱᱛᱮᱱᱟᱜ ᱫᱤᱱ ᱫᱚ ᱛᱤᱦᱤᱧ ᱫᱚ ᱪᱮᱫ ᱞᱮᱠᱟ ᱪᱟᱞᱟ ᱣᱮᱱᱟ?
ᱛᱮᱦᱮᱱᱟᱜ ᱫᱤᱱ ᱫᱚ ᱦᱮᱸ ᱵᱮᱥ ᱜᱮ᱾
ᱚᱱᱛᱮ ᱵᱟᱭ ᱫᱟᱜ ᱞᱮᱫᱟ?
ᱚᱠᱚᱨ ᱵᱟᱭ ᱫᱟᱜ ᱞᱮᱫ ᱛᱮᱦᱮᱱ ᱢᱟᱼᱼ
ᱱᱚᱛᱮ ᱢᱟᱭ ᱫᱟᱜ ᱦᱮᱸ ᱫᱟᱜ ᱟᱫ ᱞᱮᱭᱟᱭ᱾ ᱠᱤᱪᱷᱩ ᱜᱟᱱ ᱢᱤᱫ ᱜᱷᱟᱹᱲᱤᱡ ᱞᱟᱦᱟᱜᱮᱭ ᱛᱷᱤᱨ ᱠᱮᱫᱟ ᱛᱷᱤᱨ ᱠᱟᱛᱮᱫ ᱥᱟᱦᱟᱱ ᱧᱟᱢ ᱠᱷᱚᱱ ᱦᱮᱡ ᱠᱟᱛᱮ ᱫᱚ ᱱᱤᱛ ᱧᱚᱜ ᱫᱚᱼᱼ ᱛᱷᱤᱨ ᱜᱮ ᱦᱮᱱᱟᱜᱼᱟ᱾
ᱟᱪᱪᱷᱟ᱾
ᱫᱟᱜ ᱦᱚᱸ ᱫᱟᱜᱟᱭ ᱟᱨ ᱢᱤᱫ ᱜᱷᱟᱹᱲᱤᱡ ᱠᱷᱟᱱ ᱫᱚ ᱨᱤᱢᱤᱞ ᱧᱮᱞᱚᱜ ᱠᱟᱱ ᱜᱮᱭᱟ᱾
ᱦᱚᱸᱼᱼ
ᱛᱟᱦᱚᱞᱮ ᱚᱲᱟᱜ ᱠᱚᱥᱮᱫ ᱫᱚ ᱪᱮᱫ ᱞᱮᱠᱟ ᱦᱮᱱᱟᱜ ᱟᱠᱟᱫ ᱯᱮᱭᱟ?
ᱢᱚᱡᱽ ᱵᱟᱲᱟ ᱜᱮ ᱢᱮᱱᱟᱜ ᱵᱟᱲᱟ ᱟᱠᱟᱫ ᱞᱮᱭᱟ ᱟᱯᱮ ᱠᱚᱜᱮ?
ᱟᱞᱮ ᱦᱚᱸ ᱡᱚᱛᱚ ᱦᱚᱲ ᱜᱮ ᱱᱟᱯᱟᱭ ᱜᱮ ᱢᱮᱱᱟᱜ ᱞᱮᱭᱟ᱾
ᱟᱪᱪᱷᱟ᱾
ᱛᱚᱵᱮ ᱚᱱᱛᱮ ᱫᱚ ᱦᱩᱲᱩ ᱠᱚᱫᱚ ᱨᱚᱦᱚᱭ ᱦᱩᱭ ᱵᱟᱲᱟᱭᱮᱱᱟ ᱥᱮ ᱵᱟᱝ?
ᱟᱞᱮ ᱥᱮᱱᱫ ᱫᱚ ᱦᱩᱲᱩ ᱨᱚᱦᱚᱭ ᱫᱚᱼᱼ ᱢᱤᱫ ᱵᱟᱨ ᱦᱚᱲ ᱠᱚ ᱮᱦᱚᱵ ᱵᱟᱲᱟᱣ ᱟᱠᱟᱱᱟ᱾
ᱦᱮᱸ
ᱟᱨ ᱚᱱᱛᱮ ᱟᱯᱮᱥᱮᱱ?
ᱟᱞᱮ ᱥᱮᱫ ᱦᱚᱸᱠᱚ ᱨᱚᱦᱚᱭ ᱥᱟᱹᱛ ᱵᱟᱲᱟ ᱠᱮᱫᱟ ᱱᱚᱛᱮ ᱫᱚ᱾
ᱟᱪᱪᱷᱟ᱾ ᱟᱯ ᱥᱮᱱ ᱫᱚ ᱢᱟᱲᱟᱝ ᱠᱷᱚᱱᱟᱜ ᱜᱮ ᱫᱟᱜ ᱟᱠᱟᱜᱼᱟ ᱥᱮ᱾
ᱦᱮᱸ᱾ ᱞᱟᱦᱟᱨᱮ ᱫᱟᱜ ᱞᱮ ᱤᱭᱟᱹᱛᱮ, ᱱᱤᱛᱚᱝ ᱫᱚ ᱵᱟᱭ ᱫᱟᱜ ᱟᱞᱮ ᱠᱟᱱᱟ ᱩᱱᱟᱹᱜ ᱠᱟᱡᱟᱠ ᱫᱚ᱾ ᱟᱫᱚ ᱛᱮᱤᱦᱮᱧ ᱧᱤᱫᱟᱹ ᱫᱚ ᱟᱹᱰᱤ ᱡᱷᱚᱢᱚᱨ ᱜᱮᱭ ᱫᱟᱜ ᱟᱫ ᱞᱮᱭᱟ ᱡᱮ ᱰᱩᱵᱟᱹᱣ ᱟᱠᱟᱱᱟ ᱪᱮᱣᱠᱟᱹ ᱠᱚᱫᱚ ᱰᱩᱵᱟᱹᱣ ᱵᱟᱲᱟᱫᱟᱼᱼ ᱠᱟᱱ ᱛᱟᱞᱮᱭᱟ᱾
ᱟᱪᱪᱷᱟ᱾
ᱛᱟᱦᱚᱞᱮ ᱟᱯᱮ ᱫᱚᱯᱮ ᱨᱚᱦᱚᱭ ᱟᱠᱟᱫᱼᱟ ᱥᱮ ᱵᱟᱝ?
ᱨᱚᱦᱚᱭ ᱵᱟᱲᱟ ᱠᱮᱫᱼᱟ ᱞᱮ ᱮᱠᱷᱚᱱ ᱱᱤᱛᱳ ᱢᱟ ᱵᱟᱭ ᱫᱟᱜ ᱟᱞᱮᱠᱟᱱᱛᱮ ᱵᱟᱞᱮ ᱨᱚᱦᱚᱭ ᱪᱟᱵᱟᱣ ᱠᱟᱜᱼᱟ ᱡᱚᱛᱚ ᱫᱚ᱾
ᱟᱯᱮ ᱚᱱᱛᱮ ᱫᱚ ᱥᱮᱨᱢᱟ ᱫᱟᱜ ᱛᱮᱜᱮ ᱯᱮ ᱤᱭᱟᱹ ᱦᱚᱪᱚᱭᱮᱫᱟ ᱥᱮ, ᱢᱚᱴᱚᱨ ᱠᱚ ᱢᱮᱱᱟᱜᱼᱟ ᱫᱟᱜ ᱵᱟᱠᱷᱨᱟ ᱛᱮ?
ᱟᱞᱮ ᱥᱮᱱ ᱫᱚ ᱥᱮᱨᱢᱟ ᱫᱟᱜ ᱠᱚᱛᱮ ᱜᱮᱞᱮ ᱪᱟᱹᱥᱤᱭᱟᱜᱼᱟ᱾
ᱟᱨ ᱛᱚᱵᱮ ᱥᱤᱭᱳᱜ ᱵᱟᱠᱷᱨᱟ ᱫᱚ ᱜᱟᱹᱭ ᱠᱟᱰᱟ ᱠᱚᱯᱮ ᱞᱟᱜᱟᱣᱮᱫ ᱠᱚᱣᱟ? ᱥᱮ ᱤᱭᱟᱹ ᱜᱟᱹᱰᱤ ᱴᱨᱟᱠᱴᱚᱨ ᱧᱟᱢᱚᱜ ᱠᱟᱱ ᱱᱤᱛᱚᱜ ᱢᱟ᱾
ᱜᱟᱹᱭ ᱰᱟᱝᱨᱤ ᱠᱚ ᱢᱮᱱᱟᱜ ᱠᱟᱜ ᱠᱚᱣᱟ ᱩᱱᱠᱩ ᱠᱚᱛᱮ ᱜᱮᱞᱮ ᱥᱤᱭᱟᱹᱜ ᱠᱟᱱᱟ᱾
ᱚ᱾ ᱛᱚᱵᱮ ᱢᱟ ᱟᱹᱰᱤ ᱱᱟᱯᱟᱭ ᱜᱮ᱾ ᱟᱞᱮ ᱥᱮᱫ ᱦᱚᱸ ᱛᱟᱦᱮᱸ ᱠᱟᱱᱟ ᱞᱟᱦᱟ ᱛᱮᱫᱚ ᱰᱟᱹᱝᱨᱤ ᱠᱚ ᱱᱤᱭᱮ ᱛᱮᱜᱤ ᱠᱚ ᱥᱤᱭᱳ ᱦᱚᱪᱚᱭᱮᱫ ᱛᱟᱦᱮᱱᱟ᱾ ᱱᱟᱦᱮᱞ ᱠᱚ ᱡᱚᱲᱟᱣᱮᱫ ᱠᱟᱱ ᱛᱟᱦᱮᱱᱟ ᱟᱨ ᱱᱤᱛᱚᱜ ᱫᱚ ᱫᱚᱦᱚ ᱵᱟᱲᱟ ᱠᱟᱜᱼᱟ ᱠᱚ ᱦᱮᱸᱱᱟᱜ ᱛᱟᱠᱚ ᱜᱮᱭᱟ ᱟᱫᱚ ᱚᱱᱟ ᱛᱮᱫᱚ ᱵᱟᱠᱚ ᱥᱤ ᱦᱚᱪᱚ ᱮᱫᱟ ᱱᱮᱛᱟᱨ ᱫᱚ ᱴᱮᱠᱴᱚᱨ ᱠᱚ ᱞᱟᱜᱟᱣᱮᱫ ᱠᱟᱱᱟ᱾
ᱟᱞᱮ ᱥᱮᱫ ᱦᱚᱸ ᱴᱮᱠᱴᱚᱨ ᱫᱚ
ᱦᱮ ᱦ
ᱟᱪᱪᱷᱟ ᱟᱞᱮ ᱥᱮᱫ ᱦᱚᱸ ᱴᱨᱟᱠᱴᱚᱨ ᱛᱮᱜᱮ ᱡᱟᱹᱥᱛᱤ ᱫᱚᱞᱮ ᱥᱤ ᱦᱚᱪᱚᱭᱮᱼᱟ᱾ ᱟᱹᱰᱤ ᱢᱤᱫ ᱵᱟᱨ ᱜᱮ ᱰᱟᱹᱝᱨᱤ ᱛᱮᱫᱚ, ᱚᱱᱮ ᱥᱤᱛᱩᱝ ᱫᱤᱱ ᱫᱚ ᱴᱨᱟᱠᱴᱚᱨ ᱛᱮᱜᱮ ᱡᱟᱹᱥᱛᱤ ᱞᱮ ᱥᱤ ᱚᱪᱚ ᱠᱮᱜᱼᱟ᱾
ᱦᱩᱸ᱾ ᱱᱚᱛᱮ ᱫᱚ ᱚᱱᱮ ᱡᱩᱫᱤ ᱡᱟᱭᱜᱟᱭ ᱮᱥᱮᱫᱚᱜ ᱠᱷᱟᱠ ᱞᱟᱦᱟᱨᱮ ᱚᱠᱚᱭ ᱠᱚᱪᱚᱝ ᱩᱱᱠᱩ ᱨᱚᱦᱚᱭ ᱞᱟᱦᱟᱭᱮᱜ ᱠᱟᱱᱟ ᱥᱮ,
ᱦᱮᱸ ᱦᱮᱸ᱾
ᱟᱫᱚ ᱟᱢ ᱴᱷᱮᱡ ᱡᱩᱫᱤ ᱥᱚᱢᱚᱭ ᱵᱟᱝ ᱛᱟᱦᱮᱸᱱ ᱠᱷᱟᱱ ᱫᱚ ᱩᱱᱠᱩᱷᱤᱡ ᱟᱢᱫᱚ ᱵᱟᱢ ᱥᱤ ᱚᱪᱚ ᱞᱮᱫᱟ ᱵᱩᱡᱷᱟᱹᱣ ᱟᱢ ᱫᱚ ᱠᱟᱹᱢᱤᱢ ᱪᱟᱞᱟᱣ ᱱᱟ, ᱩᱱ ᱦᱤᱞᱳ ᱫᱚ ᱦᱚᱲ ᱠᱚ ᱠᱩ ᱥᱤ ᱞᱟᱦᱟ ᱠᱮᱫᱟ ᱟᱢ ᱥᱟᱭᱤᱰ ᱨᱮᱭᱟᱜ ᱠᱩ ᱛᱟᱦᱚᱞᱮ ᱠᱷᱟᱡ ᱫᱚ ᱮᱥᱮᱜ ᱱᱟ ᱡᱟᱜᱟ ᱛᱟᱦᱚᱞᱮ ᱫᱚ ᱰᱟᱝᱨᱤ ᱛᱮᱜᱮ ᱥᱤᱭᱚᱜ ᱱᱟᱦᱮᱞ ᱡᱚᱲᱟᱣ ᱦᱩᱭᱩᱜᱚᱜᱼᱟ᱾
ᱦᱳᱭ ᱚᱱᱟ ᱤᱭᱟᱹ ᱛᱮᱜᱮ ᱴᱨᱟᱠᱴᱚᱨ ᱛᱮᱫᱚ ᱢᱟᱲᱟᱝ ᱨᱮᱞᱮ ᱥᱤ ᱦᱚᱪᱚ ᱠᱮᱜᱼᱟ᱾
ᱦᱮᱸ᱾
ᱟᱨ ᱰᱟᱹᱝᱨᱤ ᱛᱮᱢ ᱥᱤ ᱞᱮᱠᱷᱟᱱ ᱫᱚ ᱰᱟᱹᱝᱨᱤ ᱛᱮᱢ ᱥᱤ ᱞᱮᱠᱷᱟᱱ ᱫᱚ ᱡᱚᱛᱚ ᱠᱷᱮᱛ ᱵᱟᱢ ᱥᱤ ᱪᱟᱵᱟ ᱫᱟᱲᱮᱭᱟᱜᱼᱟ ᱥᱮ᱾
ᱦᱮᱸ ᱦᱮᱸ᱾
ᱦᱳᱭ ᱚᱱᱟ ᱤᱭᱟᱹᱛᱮ
ᱟᱫᱚ ᱚᱱᱮ ᱡᱟᱜᱟ ᱠᱚ ᱮᱥᱮᱫ ᱞᱮᱠᱟᱡ ᱠᱚ ᱞᱟᱦᱟ ᱨᱮᱠᱚ ᱥᱤ ᱞᱟᱦᱟᱭ ᱠᱷᱟᱡ ᱟᱨ ᱠᱚ ᱨᱚᱦᱚᱭ ᱥᱟᱹᱛ ᱠᱷᱟᱡ ᱢᱟ ᱟᱢ ᱢᱟ ᱴᱨᱮᱠᱴᱚᱨ ᱢᱟ ᱵᱟᱢ ᱟᱫᱮᱨ ᱫᱟᱲᱮᱭᱟᱜᱼᱟ᱾ ᱟᱫᱚ ᱚᱱᱟ ᱠᱷᱟᱹᱛᱤᱨ ᱛᱮᱫᱚ ᱰᱟᱹᱝᱨᱤ ᱛᱮᱜᱮ ᱠᱩ ᱥᱤ ᱚᱪᱚᱭᱮᱫ ᱠᱟᱱᱟ᱾
ᱦᱚᱸ, ᱢᱮᱱᱮᱫ ᱟᱹᱧ ᱚᱱᱛᱮ ᱟᱯᱮ ᱥᱮᱱ ᱫᱚ ᱡᱚᱱᱰᱨᱟ ᱠᱚᱫᱚ ᱯᱮ ᱪᱟᱥᱟ ᱥᱮ ᱵᱟᱝ?
ᱱᱚᱛᱮ ᱢᱟᱞᱮ ᱪᱟᱥ ᱮᱫ ᱠᱟᱱ ᱜᱮ, ᱟᱹᱰᱤ ᱡᱟᱹᱥᱛᱤ ᱜᱮ ᱱᱚᱛᱮ ᱫᱚ ᱩᱝᱠᱩ ᱠᱚ ᱪᱟᱥᱮᱜ ᱠᱟᱱᱟ, ᱚᱱᱟ ᱦᱚᱸ ᱟᱹᱰᱤ ᱟᱸᱠᱟ ᱵᱟᱠᱟ ᱢᱟᱱᱮ ᱯᱷᱟᱸᱠᱟ ᱜᱮ ᱵᱟᱠᱚ ᱫᱚᱦᱚᱭᱟ᱾
ᱦᱮᱸ᱾
ᱠᱷᱮᱛ ᱵᱟᱲᱜᱮ ᱫᱚ᱾ ᱚᱱᱟ ᱡᱩᱫᱤᱢ ᱞᱟᱜᱟᱣ ᱞᱮᱠᱷᱟᱡ ᱡᱟᱦᱟᱸᱱ ᱯᱷᱚᱥᱚᱞᱮ ᱮᱢ ᱨᱟᱠᱟᱵ ᱠᱮᱫᱟ ᱞᱟᱜᱟᱣ ᱠᱟᱛᱮᱜ ᱛᱟᱦᱚᱞᱮ ᱠᱷᱟᱱ ᱫᱚ ᱩ ᱥᱟᱨᱟᱜᱤ ᱥᱤ ᱵᱟᱲᱟ ᱠᱟᱛᱮᱫ ᱚᱱᱟ ᱠᱚᱫᱚ ᱠᱚ ᱤᱭᱟᱹ ᱪᱟᱥ ᱵᱟᱥ ᱠᱚ ᱞᱟᱜᱟᱣᱮᱫ ᱠᱟᱱᱟ᱾
ᱛᱟᱦᱚᱞᱮ ᱮᱨᱚᱜ ᱮᱨᱚᱜ ᱯᱚᱨᱚᱵ ᱠᱚᱫᱚ ᱯᱮ ᱢᱟᱱᱟᱣ ᱠᱮᱜᱼᱟ ᱥᱮ ᱵᱟᱝᱟ?
ᱢᱟᱱᱟᱣ ᱠᱮᱫᱟ ᱞᱮ᱾
ᱟᱪᱪᱷᱟ᱾ ᱟᱞᱮ ᱥᱮᱱ ᱦᱚᱸᱞᱮ ᱢᱟᱱᱟᱣ ᱵᱟᱲᱟ ᱠᱮᱜᱼᱟ᱾
ᱛᱟᱦᱟᱞ ᱫᱚ ᱢᱚᱸᱡ ᱜᱮᱯᱮ ᱢᱟᱱᱟᱣ ᱠᱮᱫᱟ?
ᱦᱮᱸ
ᱩᱸ ᱱᱚᱛᱮ ᱦᱚᱸ ᱠᱷᱟᱞᱤ ᱦᱟᱹᱰᱤ ᱤᱥᱤᱱᱚᱜ ᱜᱮ ᱠᱷᱟᱹᱞᱤ ᱵᱟᱠᱤ ᱛᱟᱦᱮᱸ ᱠᱟᱱᱟ ᱟᱫᱚ ᱠᱚ ᱢᱟᱱᱟᱣ ᱵᱟᱲᱟ ᱠᱮᱫᱟ ᱠᱚ ᱯᱚᱨᱚᱵ ᱫᱚ᱾
ᱟᱪᱪᱷᱟ, ᱢᱟᱱᱮ ᱥᱤᱢ ᱡᱤᱞ ᱠᱚ ᱥᱚᱸᱜᱮ ᱞᱮ ᱯᱤᱴᱷᱟᱹ ᱵᱟᱲᱟ ᱠᱮᱜᱼᱟ ᱮᱸᱨᱚᱜ ᱯᱤᱴᱷᱟᱹ ᱾ ᱦᱩᱸ!
ᱦᱮᱸ ᱦᱮᱸ ᱾
ᱚᱱᱛᱮ ᱫᱚ ᱪᱮᱫ ᱞᱮᱠᱟ ᱵᱟᱯ-ᱵᱟᱯᱮ ᱯᱤᱴᱷᱟᱹᱭ ᱜᱮᱭᱟ ᱥᱮ ᱥᱮ ᱯᱤᱴᱷᱟᱹ ᱜᱮᱭᱟ?
ᱱᱚᱛᱮ ᱫᱚ ᱵᱟᱠᱚ ᱯᱤᱴᱷᱟᱹᱭᱮᱜ ᱠᱟᱱᱟ, ᱚᱱᱮ ᱤᱭᱟᱹ ᱭᱟᱠᱚ ᱥᱩᱲᱟᱹ ᱠᱚ ᱵᱮᱱᱟᱣ ᱜᱚᱞ ᱠᱟᱜᱼᱟ ᱚᱱᱟ ᱫᱚ ᱾ ᱱᱚᱛᱮ ᱢᱟ ᱾
ᱟᱪᱪᱷᱟ ᱾
ᱱᱮᱛᱮ ᱱᱤᱛᱚᱜ ᱢᱟ ᱟᱸᱴᱟ ᱵᱟᱠᱚ ᱮᱢᱚᱜ ᱠᱟᱱᱟ ᱥᱮ, ᱱᱤᱛᱚᱜ ᱢᱟ ᱜᱩᱦᱩᱢ ᱜᱮ ᱠᱚ ᱮᱢᱟᱞᱮᱣ ᱠᱟᱱ ᱱᱚᱛᱮ ᱢᱟ ᱾
ᱦᱮᱸ ᱾
ᱟᱨ ᱟᱯᱮ ᱚᱱᱛᱮ ᱫᱚ ᱪᱮᱫ ᱞᱮᱠᱟ ᱠᱚᱱᱴᱚᱞ ᱫᱚ ᱪᱮᱫ ᱞᱮᱠᱟ ᱠᱚ ᱮᱢᱟᱣ ᱟᱯᱮ ᱠᱟᱱᱟ, ᱟᱸᱴᱟ ᱠᱚ ᱮᱢᱟ ᱯᱮ ᱠᱟᱱᱟ ᱥᱮ ᱜᱩᱦᱩᱢ ᱜᱮᱠᱚ ᱮᱢᱚᱜ ᱠᱟᱱᱟ?
ᱟᱞᱮ ᱥᱮᱱ ᱫᱚ ᱪᱟᱣᱞᱮ ᱠᱚ ᱮᱢᱟᱞᱮ ᱠᱟᱱᱟ ᱟᱨ ᱜᱩᱦᱩᱢ ᱦᱚᱸ ᱾
ᱦᱩᱸ ᱾ ᱱᱚᱛᱮ ᱫᱚ ᱪᱟᱣᱞᱮ ᱦᱚᱸᱠᱚ ᱮᱢᱚᱜ ᱠᱟᱱ ᱛᱟᱦᱮᱸ ᱱᱟ ᱟᱨ ᱟᱸᱴᱟ ᱦᱚᱸᱠᱚ ᱮᱢᱟ ᱞᱮ ᱠᱟᱱ ᱛᱟᱦᱮᱸᱱᱟ, ᱟᱫᱚ ᱱᱤᱛᱚᱜ ᱫᱚ ᱟᱸᱴᱟ ᱵᱚᱱᱫᱚ ᱠᱟᱛᱮᱫ ᱜᱩᱦᱩᱢ ᱠᱚ ᱮᱢᱟᱣ ᱟᱞᱮ ᱠᱟᱱᱟ ᱾
ᱚ ᱾ ᱚᱱᱛᱮ ᱟᱯᱮ ᱥᱮᱱ ᱫᱚ ᱟᱹᱰᱤ ᱥᱩᱵᱤᱫᱷᱟ ᱟᱸᱴᱟ ᱠᱚ ᱮᱢᱟ ᱟᱯᱮ ᱠᱟᱱ ᱛᱟᱦᱮᱱᱟ ᱞᱟᱦᱟ ᱦᱟᱝ?
ᱦᱮᱸ ᱚᱱᱟ ᱜᱮᱛᱚ ᱥᱩᱵᱤᱫᱷᱟ ᱜᱮ ᱱᱤᱛᱚᱜ ᱫᱚ ᱡᱟᱹᱥᱛᱤ ᱤᱭᱟᱹ ᱦᱩᱭᱩᱜ ᱠᱟᱱᱟ ᱚᱱᱟ ᱠᱚ ᱵᱟᱪᱷᱟᱣ ᱦᱩᱭᱩᱜᱼᱟ ᱜᱤᱴᱤ ᱠᱚ ᱛᱟᱦᱮᱱ ᱠᱟᱱᱟ ᱥᱮ ᱾ ᱟᱹᱰᱤ ᱠᱟᱡᱟᱠ ᱜᱮ ᱦᱮᱱᱟᱜᱼᱟ ᱜᱤᱴᱤ ᱠᱚ ᱾
ᱟᱸᱴᱟ ᱦᱚᱸ ᱢᱚᱡᱽ ᱜᱮ ᱠᱚ ᱮᱢᱚᱜ ᱠᱟᱱ ᱛᱟᱦᱮᱱᱟ ᱱᱚᱛᱮ ᱫᱚ ᱾
ᱟᱞᱮ ᱥᱮᱱ ᱢᱟ ᱯᱟᱸᱪ ᱠᱮᱡᱤ ᱡᱟᱜᱟ ᱪᱟᱨ ᱠᱮᱡᱤ ᱠᱟᱛᱮᱫ ᱠᱚ ᱮᱢᱟᱣ ᱟᱞᱮ ᱠᱟᱱ ᱛᱟᱦᱮᱱᱟ ᱾
ᱟᱫᱚ ᱱᱚᱛᱮ ᱫᱚ ᱠᱚ ᱨᱚᱲ ᱧᱚᱜᱼᱮᱜ ᱠᱚ ᱠᱟᱱ ᱛᱮ ᱴᱷᱤᱠ ᱜᱮ ᱠᱚ ᱮᱢᱚ ᱜᱚᱜ ᱠᱟᱱᱟ, ᱦᱮᱸ ᱦᱮᱸ ᱾
ᱟᱪᱪᱷᱟ ᱾
ᱚᱠᱚᱭ ᱮ ᱮᱢᱚᱜ ᱠᱟᱱ ᱩᱱᱠᱩ ᱜᱮ ᱢᱮᱛᱟ ᱠᱚ ᱠᱷᱟᱡ ᱫᱚᱠᱚ ᱟᱸᱡᱚᱢ ᱜᱮᱭᱟ ᱯᱟᱥᱮᱡ ᱢᱮᱱ ᱞᱮ ᱠᱚ ᱠᱷᱟᱡ ᱫᱚ ᱾
ᱦᱩᱸ ᱾
ᱟᱨ ᱛᱚᱵᱮ ᱟᱯᱮ ᱥᱮᱱᱟᱜ ᱰᱟᱦᱟᱨ ᱵᱮᱵᱚᱥᱛᱷᱟ ᱫᱚ ᱪᱮᱫ ᱞᱮᱠᱟ ᱦᱮᱱᱟᱜᱼᱟ?
ᱟᱞᱮ ᱥᱮᱱ ᱫᱚ ᱱᱟᱯᱟᱭ ᱛᱮᱜᱮ ᱢᱮᱱᱟᱜ ᱟᱠᱟᱜᱼᱟ ᱾
ᱦᱩᱸ, ᱯᱟᱠᱟ ᱨᱳᱰ ᱠᱟᱱ ᱛᱟᱯᱮᱭᱟ?
ᱦᱮᱸ ᱾
ᱟᱨ ᱫᱚᱠᱟᱱ ᱠᱩ ᱨᱮᱭᱟᱜ ᱥᱩᱵᱤᱫᱟ ᱢᱮᱱᱟᱜᱼᱟ ᱥᱮ ᱵᱟᱝ?
ᱦᱳᱭ ᱫᱚᱠᱟᱱ ᱠᱚ ᱢᱮᱱᱟᱜ ᱵᱟᱲᱟ ᱟᱠᱟᱜ ᱜᱮᱭᱟ ᱨᱳᱰ ᱫᱷᱟᱨᱮ ᱛᱮ ᱾ ᱦᱮᱸ ᱾ ᱜᱟᱹᱰᱤ ᱢᱚᱴᱚᱨ ᱠᱚᱦᱚᱸ ᱦᱤᱡᱩᱜ ᱥᱮᱱᱚᱜ ᱠᱟᱱ ᱜᱮᱭᱟ, ᱚᱱᱟ ᱴᱷᱤᱠ ᱜᱮ ᱪᱟᱞᱟᱜ ᱠᱟᱱᱟ ᱜᱟᱹᱰᱤ ᱠᱚᱦᱚᱸ ᱞᱟᱸᱴᱷᱩ ᱞᱟᱸᱴᱷᱩ ᱜᱟᱹᱰᱤ ᱠᱚ, ᱦᱳᱭ ᱾
ᱵᱟᱥ ᱵᱟᱥ ᱠᱚ?
ᱦᱚᱭ, ᱵᱟᱥ ᱠᱚᱦᱚᱸ ᱠᱚ ᱟᱹᱜᱩᱭᱮᱜᱼᱟ ᱾
ᱟᱯᱮ ᱫᱚ ᱵᱟᱥ ᱫᱮᱡᱚᱜ ᱫᱚ ᱚᱠᱟ ᱨᱮᱯᱮ ᱪᱟᱞᱟᱜ ᱠᱟᱱᱟ ᱥᱮ ᱴᱨᱮᱱ ᱠᱚ? ᱟᱹᱰᱤ ᱡᱷᱟᱹᱞ ᱜᱮ ᱪᱟᱞᱟᱜ ᱦᱩᱭᱩᱜ ᱠᱟᱱ ᱛᱟᱯᱮᱭᱟ?
ᱦᱳᱭ ᱟᱞᱮ ᱫᱚ ᱴᱨᱮᱱ ᱫᱮᱡᱚᱜ ᱫᱚ ᱢᱚᱴᱟᱢᱩᱴᱤ ᱵᱤᱥ ᱛᱤᱥ ᱠᱤᱞᱳᱢᱤᱴᱟᱨ ᱥᱟᱸᱜᱤᱧ ᱪᱟᱞᱟᱜ ᱦᱩᱭᱩᱜ ᱠᱟᱱ ᱛᱟᱞᱮᱭᱟ
ᱦᱮᱸ ᱟᱞᱮ ᱦᱚᱸ ᱱᱚᱰᱮ ᱫᱚ ᱜᱟᱹᱰᱤ ᱨᱮ ᱫᱮᱡᱚᱜ ᱞᱟᱹᱜᱤᱫ ᱛᱮ ᱵᱟᱥ ᱛᱮ ᱫᱮᱡᱚᱜ ᱞᱟᱹᱜᱤᱫ ᱛᱮᱫᱚ ᱛᱤᱨᱤᱥ ᱴᱟᱠᱟ ᱵᱷᱟᱲᱟ ᱠᱚ ᱦᱟᱛᱟᱣᱮᱫ ᱠᱟᱱ ᱛᱟᱞᱮᱭᱟ ᱾
ᱟᱪᱪᱷᱟ
ᱟᱨ ᱴᱮᱨᱮᱱ ᱫᱚ ᱟᱹᱰᱤ ᱥᱟᱺᱜᱤᱧ ᱨᱮᱜᱮ ᱦᱮᱱᱟ ᱛᱮ ᱴᱮᱨᱮᱱ ᱛᱮᱫ ᱡᱟᱦᱟᱸ ᱥᱮᱫ ᱵᱟᱞᱮ ᱪᱟᱞᱟᱜᱣ ᱦᱤᱡᱩᱜ ᱜᱮᱭᱟ ᱾ ᱴᱮᱨᱮᱱ ᱫᱚ ᱟᱹᱰᱤ ᱡᱷᱟᱹᱞ ᱪᱟᱞᱟᱜ ᱦᱩᱭᱩᱜᱚᱜ ᱠᱟᱱᱟ ᱴᱮᱨᱮᱱ ᱨᱮ ᱫᱮᱡᱚᱜ ᱞᱟᱹᱜᱤᱫ ᱛᱮᱫᱚ ᱾
ᱦᱳᱭ ᱟᱞᱮ ᱥᱮᱱ ᱫᱚ ᱥᱩᱨ ᱜᱮᱛᱮ ᱡᱟᱦᱟᱸ ᱥᱮᱱ ᱜᱮᱞᱮ ᱪᱟᱞᱟᱣ ᱜᱚᱫᱚᱜᱼᱟ ᱾ ᱴᱮᱨᱮᱱ ᱛᱮᱜᱮ,
ᱦᱮᱸ
ᱟᱨ ᱜᱟᱹᱰᱤ ᱵᱟᱥ ᱜᱟᱹᱰᱤ ᱠᱚᱛᱮ ᱛᱮᱞᱮ ᱪᱟᱞᱟᱜ ᱠᱷᱟᱱ ᱢᱟ
ᱦᱮᱸ ᱟᱞᱮ ᱫᱚ ᱟᱹᱰᱤ ᱵᱷᱤᱛᱨᱤ ᱨᱮᱜᱮ ᱦᱮᱱᱟᱜ ᱞᱮᱭᱟ ᱾
ᱴᱷᱤᱠ ᱜᱮᱭᱟ ᱛᱚᱵᱮ ᱾
ᱴᱷᱤᱠ ᱜᱮᱭᱟ ᱛᱟᱦᱚᱞᱮ ᱾
ᱦᱮᱸ ᱦᱮᱸ ᱢᱟ ᱛᱟᱦᱚᱞᱮ ᱠᱟᱴᱟᱣ ᱠᱟᱜ ᱢᱮ ᱾
ᱦᱮᱸ